ᱦᱟᱹᱞᱳ ᱦᱮᱸ
ᱦᱮᱸ ᱜᱚᱝᱠᱮ ᱡᱚᱦᱟᱨ ᱡᱚᱦᱟᱨ᱾
ᱦᱮᱸ ᱡᱚᱦᱟᱨ ᱜᱮ᱾
ᱵᱮᱥ ᱵᱟᱲᱟ ᱜᱮᱭᱟ ᱵᱮᱱ ᱪᱷᱮ
ᱦᱮᱸ ᱱᱤᱛᱚᱜ ᱫᱚ ᱵᱮᱥ ᱵᱟᱲᱟ ᱜᱮ᱾
ᱟᱸᱻ ᱜᱟᱹᱰᱤ ᱵᱮᱱ ᱪᱟᱞᱟᱣ ᱜᱮᱭᱟ ᱥᱮ ᱪᱮᱫ?
ᱜᱟᱹᱰᱤ ᱫᱚ ᱵᱟᱝ ᱪᱟᱞᱟᱜ ᱦᱩᱭᱩᱜᱼᱟ ᱚᱲᱟᱜ ᱨᱮᱜᱮ ᱱᱤᱛᱚᱜ ᱫᱚ᱾
ᱦᱚᱸ, ᱛᱚᱵᱮ ᱦᱟᱸᱜ ᱪᱮᱫ ᱠᱚ ᱠᱟᱹᱢᱤ ᱵᱟᱲᱟ ᱠᱚᱫᱚ ᱦᱩᱭᱩᱜ ᱠᱟᱱᱟ?
ᱠᱟᱹᱢᱤ ᱫᱚᱭ ᱯᱚᱱᱪᱟᱭᱮᱛ ᱠᱚᱨᱮᱱᱟᱜ ᱠᱟᱹᱢᱤ ᱟᱨᱠᱤ ᱚᱲᱟᱜ ᱨᱮᱜᱮ᱾
ᱢᱩᱠᱷᱤᱭᱟᱹ ᱞᱮᱠᱟ᱾
ᱟᱪᱪᱷᱟ᱾ ᱛᱚᱵᱮ ᱟᱯᱮ ᱥᱮᱫ ᱫᱚ ᱱᱤᱛᱚᱜ ᱫᱚ ᱪᱮᱫ ᱠᱚ ᱯᱚᱨᱚᱵ ᱯᱚᱨᱚᱵᱟᱥ ᱠᱚ ᱫᱚ ᱦᱩᱭᱩᱜ ᱠᱟᱱᱟ ᱟᱯᱮ ᱱᱟᱠᱷᱟ ᱫᱚ?
ᱱᱤᱛᱚᱜ ᱫᱚ ᱟᱯᱟᱛᱚᱛᱚ ᱫᱚ ᱯᱚᱨᱚᱵᱽ ᱠᱚᱫᱚ ᱵᱚᱱᱫᱚ ᱦᱟᱛᱟᱲ ᱟᱠᱟᱱᱟ ᱪᱟᱥᱵᱟᱥ ᱨᱮ ᱵᱮᱥᱼᱼ ᱛᱚ ᱢᱮᱱᱟᱜ ᱠᱚᱣᱟ ᱦᱚᱲ ᱠᱚ
ᱦᱮᱸ ᱦᱮᱸ ᱦᱮᱸ᱾ ᱦᱳᱲᱳ ᱯᱮ ᱪᱟᱥᱚᱜ ᱠᱟᱱ ᱜᱮᱭᱟ?
ᱦᱮᱸ ᱦᱳᱲᱳ ᱪᱟᱥ ᱜᱮ ᱦᱩᱭ ᱪᱟᱥ ᱡᱚᱢ ᱞᱟᱹᱜᱤᱫ ᱫᱚ ᱞᱟᱜᱟᱜ ᱜᱮᱭᱟ᱾
ᱟᱪᱪᱷᱟ, ᱫᱟᱜ ᱡᱟᱹᱲᱤ ᱠᱚᱫᱚ ᱪᱮᱫ ᱞᱮᱠᱟ?
ᱚᱠᱟᱴᱟᱜ?
ᱫᱟᱜ ᱡᱟᱹᱲᱤ ᱡᱟᱦᱟᱸ ᱫᱚ ᱥᱮᱨᱢᱟ ᱠᱷᱚᱡ ᱮ ᱫᱟᱜᱮᱜ ᱠᱟᱱ ᱫᱚ ᱦᱳᱭ᱾
ᱟᱹᱫ ᱫᱟᱜ ᱡᱟᱹᱲᱤ ᱢᱮᱱᱟᱜᱼᱟ ᱤᱧ ᱢᱟᱱᱮ ᱨᱚᱦᱚᱭ ᱦᱳᱲᱳ ᱨᱚᱦᱚᱭ ᱞᱮᱠᱟ ᱫᱚ᱾
ᱟᱪᱪᱷᱟ᱾
ᱟᱪᱪᱷᱟ ᱜᱚᱝᱠᱮ ᱞᱟᱹᱭ ᱫᱤᱧ ᱢᱮᱱᱫᱤᱧ ᱱᱚᱣᱟ ᱮᱯᱥ ᱛᱚ ᱥᱚᱴᱷᱤᱠ ᱤᱧ ᱦᱚᱸ ᱵᱟᱹᱧ ᱵᱩᱡᱷ ᱟᱠᱟᱫᱟ ᱪᱮᱫᱼᱼ ᱞᱮᱠᱟ ᱱᱚᱣᱟ ᱫᱚ ᱞᱟᱹᱭ ᱢᱮᱥᱮ?
ᱱᱚᱣᱟ ᱫᱚ ᱟᱵᱚ ᱫᱚ ᱠᱟᱨᱭᱟ ᱠᱟᱱᱟ ᱛᱚ ᱱᱚᱣᱟ ᱨᱮᱭᱟᱜ ᱮᱯ ᱫᱚ ᱟᱵᱚ ᱫᱚ ᱡᱟᱦᱟᱸ ᱞᱟᱝ ᱠᱟᱛᱷᱟ ᱠᱟᱱ ᱫᱚ ᱱᱷᱟᱜ ᱱᱚᱣᱟ ᱠᱟᱛᱷᱟ ᱨᱮᱭᱟᱜ ᱫᱚ ᱯᱚᱭᱥᱟ ᱧᱟᱢᱚᱜᱚᱜ ᱠᱟᱱᱟ ᱱᱷᱟᱜ ᱦᱳᱭ᱾
ᱦᱮᱸᱻ
ᱯᱚᱭᱥᱟ ᱧᱟᱢᱚᱜᱚᱜ ᱠᱟᱱᱟ ᱟᱨ ᱫᱚᱥ ᱠᱷᱚᱡ ᱵᱟᱨᱚ ᱢᱤᱱᱤᱴ ᱵᱷᱤᱛᱨᱤ ᱚᱱᱟ ᱦᱚᱞᱟᱝ ᱠᱟᱛᱷᱟᱜᱼᱟ᱾ ᱱᱚᱣᱟ ᱨᱮᱭᱟᱜ ᱡᱟᱦᱟᱸ ᱯᱚᱭᱥᱟ ᱦᱤᱡᱩᱜ ᱠᱟᱱᱟ ᱚᱱᱟ ᱯᱚᱭᱥᱟ ᱫᱚᱱ ᱦᱟᱸᱜ ᱟᱹᱵᱤᱱ ᱚᱱᱟ ᱟᱭᱰᱤ ᱨᱮᱜᱮ ᱱᱷᱟᱜ ᱧᱮᱞᱚᱜᱼᱟ᱾ ᱮᱠᱟᱣᱩᱱᱴ ᱨᱮᱵᱮᱱ ᱰᱟᱞᱟᱣᱟ ᱱᱷᱟᱜ ᱥᱮ ᱤᱱᱟᱹ ᱠᱷᱟᱱ ᱮᱠᱟᱣᱩᱱᱴ ᱵᱮᱱ ᱰᱟᱞᱟᱣ ᱞᱮᱠᱷᱟᱡ ᱟᱵᱮᱱ ᱵᱟᱨ ᱥᱚᱯᱛᱟ ᱯᱚᱨᱮ ᱨᱮᱜᱮ ᱱᱟᱦᱟᱜ ᱯᱚᱭᱥᱟ ᱵᱮᱱ ᱧᱟᱢᱟ ᱚᱱᱮ᱾ ᱮᱠᱟᱣᱩᱱᱴ ᱨᱮ ᱵᱚᱞᱚᱜᱼᱟ᱾ ᱦᱳᱭ ᱚᱱᱟ ᱫᱚ ᱟᱞᱮ ᱱᱟᱦᱟᱜ
ᱚᱠᱟ ᱞᱟᱭᱤᱱ ᱠᱷᱚᱡ ᱢᱮᱱ ᱫᱚ ᱦᱤᱡᱩᱜ ᱠᱟᱱᱟ?
ᱱᱚᱣᱟ ᱫᱚ ᱮᱭᱟᱭ ᱨᱮᱭᱟᱜ ᱠᱟᱢᱟᱞ ᱠᱟᱱᱟ᱾ ᱡᱟᱦᱟᱸ ᱫᱚ ᱟᱵᱚ ᱮᱭᱟᱭ ᱨᱮ ᱟᱵᱚᱣᱟᱜ ᱥᱟᱱᱛᱟᱞᱤ ᱯᱟᱹᱨ ᱥᱤ ᱚᱞᱪᱤᱠᱤ ᱠᱚ ᱢᱟᱱᱮ ᱠᱚ ᱨᱟᱠᱟᱵᱮᱜ ᱠᱟᱱᱟ ᱥᱮ᱾
ᱟᱪᱪᱷ
ᱱᱚᱣᱟ ᱫᱚ ᱨᱮᱠᱚᱨᱰᱤᱝ ᱞᱮᱠᱟᱛᱮ ᱚᱱᱟᱨᱮ ᱢᱟᱱᱮ ᱥᱮᱴᱮᱨᱚᱜ ᱠᱟᱱᱟ, ᱢᱟᱱᱮ ᱱᱚᱣᱟ ᱨᱮᱱ ᱫᱚ ᱢᱤᱞᱚᱱ ᱫᱟ ᱢᱮᱱᱟᱭᱟ ᱠᱟᱹᱞᱩ ᱨᱟᱢ ᱫᱟ ᱢᱮᱱᱟᱭᱟ, ᱩᱱᱤ ᱥᱟᱞᱟᱜ ᱠᱟᱹᱴᱤᱡ ᱟᱵᱮᱱ ᱥᱚᱢᱯᱚᱨᱠᱚ ᱫᱚᱦᱚᱭ ᱵᱮᱱ ᱦᱟᱸᱜ ᱜᱨᱩᱯ ᱨᱮ ᱤᱭᱟᱹ ᱢᱮᱱᱟᱜᱼᱟ᱾
ᱩᱸ ᱦᱩᱸ᱾
ᱦᱳᱭ᱾ ᱚᱱᱟᱨᱮ ᱠᱟᱹᱴᱤᱡ ᱟᱨᱱᱤᱝ ᱦᱟᱹᱡᱩᱜ ᱠᱟᱱᱟ᱾ ᱯᱟᱨᱴ ᱴᱟᱭᱤᱢ ᱡᱚᱵ ᱠᱟᱱᱟ ᱱᱚᱣᱟ ᱫᱚ᱾
ᱟᱪᱪᱷᱟ, ᱛᱟᱦᱚᱞᱮ ᱩᱱᱠᱤᱱᱟᱜ ᱤᱭᱟᱹ ᱫᱚ ᱚᱠᱟ ᱚᱲᱟᱜ ᱫᱚ ᱚᱠᱟᱨᱮ?
ᱩᱱᱠᱤᱱᱟᱜ ᱚᱲᱟᱜ ᱫᱚᱱ ᱱᱟᱦᱟᱜ ᱚᱠᱟᱨᱮ ᱠᱟᱱ ᱛᱟᱹᱠᱤᱱᱟ ᱱᱟᱦᱟᱜ ᱚᱱᱟ ᱫᱚ ᱵᱟᱧ ᱵᱷᱟᱜᱤ ᱴᱷᱤᱠ ᱫᱚ ᱱᱟᱦᱟᱜ ᱵᱟᱹᱞᱤᱧ ᱵᱟᱰᱟᱭ ᱜᱮᱭᱟ ᱱᱟᱦᱟᱜ ᱟᱫᱚ ᱟᱵᱮᱱ ᱱᱟᱦᱟᱜ ᱜᱨᱩᱯ ᱨᱮ ᱱᱟᱦᱟᱜ ᱧᱮᱞ ᱵᱮᱱ ᱱᱟᱦᱟᱜ ᱟᱹᱰᱤ ᱜᱟᱱ ᱢᱮᱱᱟᱜ ᱠᱚᱣᱟ ᱡᱚᱲᱟᱣ᱾ ᱩᱱᱠᱩ ᱠᱚ ᱥᱟᱞᱟᱜ ᱟᱵᱮᱱ ᱵᱮᱱ ᱥᱚᱢᱯᱚᱨᱠᱚ ᱵᱮᱱ, ᱟᱨ ᱡᱟᱦᱟᱸ ᱟᱵᱮᱱ ᱵᱮᱱ ᱠᱚ ᱥᱚᱢᱯᱚᱨᱠᱟᱣ ᱠᱚᱜ ᱠᱟᱜ ᱵᱮᱱᱟᱭ ᱱᱟᱦᱟᱜ ᱩᱱᱤ ᱥᱟᱞᱟᱜ ᱠᱟᱹᱴᱤᱡ ᱵᱩᱡᱷᱟᱹᱣ ᱵᱮᱱ ᱱᱟᱦᱟᱜ ᱵᱚᱞᱮ ᱡᱮ ᱪᱮᱫ ᱞᱮᱠᱟᱛᱮ ᱠᱚᱨᱟᱣ ᱫᱚᱨᱠᱟᱨ᱾ ᱦᱳᱭ ᱱᱚᱣᱟ ᱢᱚᱡᱽ ᱯᱞᱟᱴᱯᱷᱨᱚᱢ ᱠᱟᱱ ᱛᱟᱵᱚᱱᱟ ᱟᱵᱚᱣᱟᱜ ᱞᱟᱹᱜᱤᱜ ᱥᱟᱱᱛᱟᱞᱤ ᱯᱟᱹᱨᱥᱤ ᱞᱟᱹᱜᱤᱜ᱾ ᱟᱨ ᱟᱭᱢᱟ ᱦᱚᱲ ᱨᱳᱡᱽ ᱜᱟᱨ ᱠᱚ ᱧᱟᱢ ᱠᱮᱫᱟ, ᱯᱚᱭᱥᱟ ᱠᱚ ᱟᱨᱱᱤᱝ ᱠᱮᱫᱟ᱾
ᱩᱸ ᱦᱩᱸ
ᱟᱫᱚ ᱱᱟᱣᱟ ᱜᱮᱭᱟ ᱵᱮᱱ ᱯᱟᱞᱮ ᱚᱱᱟ ᱛᱮᱜᱮ ᱵᱮᱱ ᱠᱩᱞᱤ ᱠᱟᱱᱟ ᱱᱟᱦᱟᱜ, ᱟᱫᱚ ᱟᱹᱞᱤᱧ ᱫᱚ
ᱦᱮᱸ ᱟᱫᱚ ᱜᱩᱨᱩᱯ ᱨᱮᱫᱚ ᱟᱹᱰ, ᱜᱩᱨᱩᱯ ᱨᱮᱫᱚ ᱟᱹᱰᱤ ᱰᱷᱤᱨ ᱨᱮᱜᱮ ᱢᱮᱱᱟᱜ ᱞᱤᱧᱟᱹ ᱟᱫᱚ ᱩᱱᱟᱹᱜ ᱥᱚᱴᱷᱤᱠ ᱛᱚ ᱟᱨ ᱢᱳᱵᱟᱭᱮᱞ ᱦᱮᱸ ᱮᱴᱟᱜ ᱫᱚᱞᱤᱧ ᱵᱩᱡᱟ ᱠᱤᱱᱛᱩ ᱢᱳᱵᱟᱭᱤᱞ ᱥᱚᱸᱵᱟᱭᱤᱞ ᱨᱮ ᱫᱚ ᱠᱟᱹᱴᱤᱡ ᱠᱚᱢ ᱧᱚᱜ ᱞᱤᱧ ᱵᱩᱡᱟ᱾
ᱟᱪᱪᱷᱟ᱾
ᱚᱱᱟ ᱛᱮᱜᱮ,
ᱢᱚᱡᱽ ᱯᱞᱮᱴᱯᱷᱨᱚᱢ ᱠᱟᱱ ᱛᱟᱵᱚᱱᱟ, ᱟᱵᱚᱣᱟᱜ ᱠᱟᱛᱷᱟ ᱠᱚᱛᱮ ᱜᱮ ᱵᱚᱞᱮ ᱱᱚᱣᱟ ᱨᱮᱭᱟᱜ ᱯᱚᱭᱥᱟ ᱠᱚᱫᱚ ᱵᱚᱱ ᱧᱟᱢᱫᱟ᱾
ᱦᱩᱸ
ᱱᱤᱛᱚᱜ ᱱᱟᱦᱟᱜ ᱱᱚᱣᱟ ᱨᱮ ᱞᱟᱝ ᱠᱟᱛᱷᱟᱭᱮᱱᱟ ᱱᱚᱣᱟ ᱨᱮᱭᱟᱜ ᱱᱟᱦᱟᱜ ᱯᱚᱭᱥᱟ ᱞᱟᱝ ᱧᱟᱢᱟ, ᱟᱢ ᱦᱚᱢ ᱧᱟᱢᱟ ᱤᱧ ᱦᱚᱸᱧ ᱧᱟᱢᱟ᱾ ᱛᱚ ᱚᱝᱠᱟ ᱟᱵᱮᱱ ᱠᱚᱨᱟᱣ ᱵᱮᱱ ᱱᱟᱦᱟᱜ ᱫᱤᱱ ᱨᱮ ᱫᱟᱲᱮᱭᱟᱜ ᱵᱷᱩᱨ ᱡᱟᱦᱟᱸ ᱛᱤᱱᱟᱹᱜ ᱜᱮ ᱦᱚᱲ ᱥᱟᱞᱟᱜ ᱠᱟᱛᱷᱟᱜ ᱵᱮᱱ᱾
ᱚ ᱟᱪᱪᱷᱟ, ᱛᱟᱦᱚᱞᱮ ᱚᱲᱟᱜ ᱫᱚ ᱚᱠᱟᱨᱮ?
ᱚᱲᱟᱜ ᱫᱚ ᱱᱚᱣᱟ ᱤᱭᱟᱹ ᱨᱮᱫᱚ ᱱᱚᱣᱟ ᱠᱟᱨᱭᱟ ᱞᱮᱠᱟ ᱛᱮᱫᱚ ᱱᱟᱦᱟᱜ ᱴᱷᱤᱠ ᱚᱱᱟ ᱞᱟᱹᱭ ᱵᱟᱲᱟ ᱠᱚᱫᱚ ᱱᱟᱦᱟᱜ ᱵᱟᱭ ᱜᱟᱱᱚᱜ ᱠᱟᱱᱟ ᱵᱚᱞᱮ᱾
ᱟᱪᱪᱷᱟ, ᱟᱫᱚ ᱞᱟᱹᱭ ᱵᱮᱱ ᱥᱮ᱾
ᱦᱳᱭ ᱟᱫᱚ ᱱᱚᱛᱮ ᱵᱩᱨᱩ ᱱᱟᱠᱷᱟ ᱜᱮ ᱵᱚᱞᱮ, ᱯᱷᱩᱴᱟᱱ ᱵᱩᱨᱩ ᱥᱩᱨ
ᱚᱠᱟ ᱵᱩᱨᱩ?
ᱵᱷᱩᱴᱟᱱ ᱵᱩᱨᱩ ᱥᱩᱨ᱾ ᱵᱷᱩᱴᱟᱱ ᱵᱷᱩᱴᱟᱱ
ᱚ ᱵᱷᱩᱴᱟᱱ ᱢᱟᱱᱮ ᱮᱠᱫᱚᱢ ᱟᱥᱟᱢ᱾
ᱦᱳᱭ ᱦᱳᱭ
ᱚ ᱟᱪᱪᱷᱟ᱾
ᱚᱱᱟ ᱞᱮᱠᱟ ᱟᱫᱚ ᱢᱟᱱᱮ ᱟᱵᱚ ᱱᱚᱣᱟ ᱠᱟᱹᱢᱤ ᱨᱮ ᱢᱟ ᱡᱚᱲᱟᱣ ᱢᱮᱱᱟᱜ ᱵᱚᱱᱟ ᱵᱚᱞᱮ ᱡᱮ ᱯᱟᱨᱴ ᱴᱟᱭᱤᱢ ᱞᱮᱠᱟᱛᱮ ᱵᱚᱱ ᱠᱟᱛᱷᱟᱜ ᱠᱟᱱᱟ ᱜᱚᱴᱟ ᱫᱤᱥᱚᱢ ᱨᱮᱱ ᱦᱚᱲ ᱠᱚ ᱥᱟᱞᱟᱜ ᱟᱨ ᱥᱟᱹᱜᱟᱹᱭ ᱦᱚᱸ ᱡᱚᱲᱟᱜ ᱠᱟᱱ ᱛᱟᱵᱚᱱᱟ᱾
ᱩᱸ ᱟᱨ ᱡᱟᱦᱟᱸ ᱠᱚᱞᱯᱚᱱᱟ ᱫᱤᱫᱤ ᱵᱮᱱ ᱞᱟᱹᱭ ᱠᱟᱱᱟ ᱚᱱᱟ ᱫᱚ ᱯᱨᱳᱜᱨᱟᱢ ᱵᱮᱱ ᱞᱟᱹᱭᱮᱫ ᱛᱟᱦᱮᱸᱫ ᱥᱮ ᱪᱮᱫ
ᱦᱮᱸ ᱞᱤᱧ ᱢᱮᱱᱮᱫ ᱠᱟᱱ ᱛᱟᱦᱮᱫ ᱵᱚᱞᱮ ᱡᱮ ᱠᱚᱞᱯᱚᱱᱟ ᱫᱤᱫᱤ ᱢᱟ ᱟᱹᱰᱤ ᱯᱷᱮᱢᱟᱥ ᱜᱮᱛᱟ ᱵᱚᱱᱟᱭ ᱥᱮ ᱥᱮ ᱟᱫᱚ ᱠᱷᱟᱹᱞᱤ ᱱᱚᱛᱮ ᱟᱞᱮ ᱫᱤᱥᱚᱢ ᱥᱮᱜ ᱢᱟ ᱵᱟᱭ ᱦᱮᱡ ᱵᱟᱲᱟᱣ ᱠᱟᱱᱟ
ᱦᱩᱸ
ᱟᱫᱚ ᱟᱞᱮ ᱫᱤᱥᱚᱢ ᱥᱮᱜ ᱟᱹᱜᱩᱭᱤ ᱜᱚᱴᱟ ᱩᱭᱦᱟᱹᱨᱚᱜ ᱠᱟᱱᱟ ᱟᱫᱚ ᱠᱟᱹᱴᱤᱡ ᱟᱵᱮᱱ ᱱᱟᱦᱟᱜ ᱥᱚᱢᱯᱚᱨᱠ ᱫᱚᱦᱚ ᱠᱟᱛᱮᱜ ᱵᱮᱱ ᱵᱟᱰᱟᱭ ᱩᱪᱩ ᱞᱤᱧᱟ ᱱᱟᱦᱟᱸᱜ ᱡᱮ ᱩᱱᱤ ᱥᱟᱺᱜᱤᱧ ᱥᱮᱜ ᱪᱟᱞᱟᱜ ᱠᱷᱟᱱ ᱛᱤᱱᱟᱹᱜ ᱜᱟᱱ ᱯᱚᱭᱥᱟ ᱠᱚ ᱞᱟᱹᱠᱛᱤᱭᱟ ᱟᱨ ᱵᱚᱞᱮ ᱩᱱᱤᱭᱟᱜ ᱥᱤᱨᱤᱧ ᱠᱚ ᱵᱚᱞᱮ ᱵᱮᱥ ᱵᱩᱡᱷᱟᱹᱜ ᱛᱟᱭᱟ ᱠᱩᱥᱤ ᱟᱞᱮ ᱥᱮᱜ ᱦᱚᱞᱮ ᱥᱚᱯ ᱯᱚᱴᱟᱭ ᱠᱟᱱᱟ ᱵᱚᱞᱮ ᱱᱩᱭ ᱵᱩᱱ ᱟᱹᱜᱩᱭᱭᱟ ᱢᱤᱫ ᱫᱚᱢ ᱜᱟᱱ ᱠᱚᱲᱟ ᱠᱚᱠᱚ ᱢᱤᱛᱟᱹᱧ ᱠᱟᱱ ᱛᱟᱦᱮᱸᱜ ᱵᱚᱞᱮ ᱡᱟ ᱠᱚᱞᱯᱚᱱᱟ ᱥᱤᱝᱜᱟᱨ ᱵᱩᱱ ᱟᱹᱜᱩᱭᱟ ᱟᱥᱟᱢ ᱥᱮᱜ ᱦᱚᱸ
ᱩᱸ
ᱟᱫᱚ ᱚᱝᱠᱟ ᱥᱚᱢᱯᱚᱨᱠᱚ ᱵᱟᱹᱱᱩᱜ ᱠᱚᱛᱟᱭᱟ ᱡᱟᱦᱟᱸᱭ ᱥᱟᱞᱟᱜ ᱠᱟᱛᱷᱟ ᱠᱚᱦᱚᱸ ᱵᱟᱝ ᱦᱩᱭ ᱠᱟᱱᱟ ᱵᱚᱞᱮ?
ᱟᱫᱚ ᱟᱯᱮ ᱢᱟ ᱚᱱᱛᱮ ᱥᱩᱨ ᱥᱩᱯᱩᱨ ᱠᱚᱨᱮ ᱢᱟ ᱫᱚᱢᱮ ᱜᱮᱭ ᱪᱟᱞᱟᱜ ᱜᱮᱭᱟᱭ᱾
ᱦᱮᱸ ᱟᱞᱮ ᱥᱩᱨ ᱥᱩᱯᱩᱨ ᱦᱮᱸ ᱱᱚᱣᱟ ᱟᱞᱮ ᱠᱚᱨᱮ ᱫᱚ ᱢᱳᱴᱟᱢᱩᱴᱤ ᱫᱚᱥ ᱦᱟᱡᱟᱨ ᱵᱟᱨᱚ ᱦᱟᱡᱟᱨ ᱛᱮᱜᱮ ᱦᱮᱸᱭᱟᱭ ᱟᱫᱚ ᱱᱚᱣᱟ ᱫᱚ ᱥᱩᱨ ᱞᱳᱠᱟᱞ ᱛᱚ᱾ ᱥᱟᱵ ᱠᱟᱜ ᱵᱮᱱ ᱠᱩᱲᱤ ᱵᱟᱭᱤᱥ ᱠᱤᱞᱳᱢᱤᱴᱟᱨ ᱵᱷᱤᱛᱤᱨ ᱨᱮᱫᱚ ᱯᱚᱱᱨᱚ ᱦᱟᱡᱟᱨ ᱜᱟᱱ ᱛᱮᱫᱚᱭ ᱦᱮᱸᱭᱟᱭ ᱟᱨᱠᱤ ᱟᱫᱚ ᱥᱟᱺᱜᱤᱧ ᱥᱮᱫ ᱫᱚ ᱥᱟᱺᱜᱤᱧ ᱞᱮᱠᱟ ᱜᱮ᱾
ᱦᱮᱸ ᱟᱫᱚ ᱚᱱᱟ ᱞᱮᱠᱟ ᱜᱮ ᱱᱟᱜ ᱠᱟᱛᱷᱟ ᱠᱚᱫᱚ ᱦᱩᱭᱩᱜᱼᱟ ᱪᱟᱞᱟᱣ ᱦᱤᱡᱩᱜ ᱠᱚ ᱡᱟ ᱠᱚ ᱠᱷᱚᱨᱚᱪ ᱠᱚ ᱫᱚ ᱯᱟᱲᱟᱣ ᱡᱚᱢ ᱧᱩ ᱠᱚᱫᱚ ᱵᱚᱞᱮ ᱡᱚᱛᱚ ᱜᱮ ᱱᱚᱛᱮ ᱠᱷᱚᱱ ᱜᱮ᱾
ᱦᱩ
ᱟᱨᱻ ᱛᱤᱱᱟᱹᱜ ᱜᱟᱱᱮ ᱦᱟᱛᱟᱣ ᱜᱮᱭᱟ ᱢᱤᱫ ᱫᱤᱱ ᱨᱮ ᱥᱮ ᱵᱟᱨ ᱫᱤᱱ ᱞᱟᱹᱜᱤᱫ ᱜᱮ? ᱚᱱᱟ ᱦᱤᱥᱟᱹᱵᱽ ᱛᱮ᱾
ᱟᱫᱚ ᱪᱟᱞᱟᱜ ᱨᱮᱜᱮ ᱛᱚ ᱠᱷᱩᱵ ᱵᱷᱟᱹᱜᱤ ᱠᱷᱚᱨᱚᱪᱚᱜ ᱛᱟᱭᱟ᱾
ᱦᱳᱭ ᱟᱫᱚ ᱚᱱᱟ ᱠᱚᱫᱚ ᱱᱟᱦᱟᱜ ᱞᱮ ᱩᱭᱦᱟᱹᱨ ᱟᱠᱟᱫ ᱜᱮᱭᱟ ᱟᱞᱮ ᱠᱚᱦᱚᱸᱞᱮ ᱢᱮᱱᱮᱫ ᱠᱟᱱ ᱜᱮᱭᱟ ᱡᱮ ᱡᱮ ᱡᱟᱦᱟᱸ ᱛᱤᱱᱟᱹᱜ ᱜᱮ ᱠᱷᱚᱨᱪᱟ ᱠᱚᱫᱚ ᱦᱩᱭᱩᱜ ᱠᱷᱚᱨᱪᱟ ᱠᱚᱫᱚ ᱵᱚᱱ ᱮᱢᱟ᱾
ᱟᱵᱮᱱ ᱛᱟᱦᱞᱮ ᱠᱚᱲᱟ ᱠᱚ ᱥᱟᱞᱟᱜ ᱥᱮ ᱚᱱᱠᱟᱱ ᱠᱚᱢᱤᱴᱤ ᱥᱮ ᱚᱝᱠᱟ ᱠᱞᱟᱵᱽ ᱨᱮᱱ ᱡᱟᱦᱟᱸᱭ ᱢᱮᱱᱟᱜ ᱠᱚᱣᱟ ᱚᱝᱠᱟ ᱜᱚᱞ
ᱦᱮᱸ ᱦᱮᱸ ᱞᱤᱧ ᱠᱟᱛᱷᱟᱜ ᱠᱟᱱᱟ ᱱᱟᱦᱟᱜ ᱵᱚᱞᱮ ᱞᱮ ᱠᱟᱛᱷᱟ ᱵᱟᱲᱟ ᱠᱟᱱᱟ ᱵᱚᱞᱮ ᱢᱟᱲᱟᱝ ᱧᱚᱜ
ᱚ
ᱟᱫᱚ ᱠᱚ ᱢᱮᱱᱮᱫ ᱠᱟᱱ ᱛᱟᱦᱮᱫ ᱚᱠᱟ ᱥᱮᱫ ᱠᱷᱚᱱ ᱵᱚᱱ ᱡᱳᱜᱟᱡᱳᱜᱽ ᱠᱮᱭᱟ ᱟᱫᱚ ᱦᱚᱲ ᱜᱮᱛᱚ ᱱᱟᱦᱟᱜ ᱚᱱᱟ ᱨᱮᱱᱟᱜ ᱠᱚᱱᱴᱟᱠ ᱠᱩ ᱵᱟᱠᱚ ᱛᱟᱦᱮᱱ ᱠᱷᱟᱱ ᱢᱟ ᱱᱟᱦᱟᱜ ᱚᱠᱟ ᱞᱮᱠᱟ ᱟᱹᱰᱤ ᱛᱚᱢ ᱤᱭᱟᱹᱭᱟ ᱟᱭᱟᱜ ᱠᱚᱱᱴᱟᱠᱴ ᱱᱟᱢᱵᱟᱨ ᱠᱚᱦᱚᱸ ᱵᱟᱹᱱᱩᱜ ᱜᱮᱭᱟ᱾
ᱦ
ᱦᱳᱭ ᱟᱫᱚ ᱚᱱᱛᱮ ᱫᱚ ᱟᱯᱮᱫᱚ ᱚᱠᱟ ᱠᱚ ᱯᱨᱳᱜᱨᱟᱢ ᱠᱚᱨᱮ ᱯᱮ ᱤᱫᱤ ᱵᱟᱲᱟᱭ ᱭᱟ?
ᱯᱨᱳᱜᱨᱟᱢ ᱱᱚᱸᱰᱮ ᱢᱮᱱᱟᱜᱼᱟ ᱟᱸᱡᱚᱢ ᱠᱟᱫᱟ ᱵᱮᱱ ᱥᱮᱵᱟ ᱵᱚᱨᱚ ᱯᱟᱛᱟ᱾
ᱯᱟᱛᱟᱵᱤᱸᱫᱟᱹ᱾
ᱦᱮᱸ ᱯᱟᱛᱟᱵᱤᱸᱫᱟᱹ ᱚᱱᱠᱟ ᱞᱟᱹᱴᱩ ᱞᱟᱹᱴᱩ ᱯᱷᱟᱱᱥᱮᱱ ᱨᱮ᱾
ᱦᱮᱸ
ᱟᱵᱮᱱ ᱠᱞᱟᱵᱽ ᱨᱮᱱ ᱠᱚᱲᱟ ᱠᱚ ᱥᱟᱞᱟᱜ ᱥᱮ ᱠᱚᱲᱟ ᱠᱚ ᱥᱟᱞᱟᱜ ᱜᱚᱞᱯᱷᱚᱭ ᱵᱮᱱ ᱟᱹᱞᱤᱧ ᱠᱷᱚᱵᱚᱨ ᱟᱹᱞᱤᱧ ᱵᱮᱱ᱾ ᱟᱹᱞᱤᱧ ᱡᱚᱛᱷᱮᱥᱴᱚ ᱦᱤᱡᱩᱜ ᱵᱟᱵᱮᱱ ᱦᱤᱡᱩᱜ ᱟᱹᱞᱤᱧ ᱱᱚᱸᱰᱮ ᱠᱷᱚᱡ ᱡᱚᱛᱚ ᱟᱨ ᱰᱟᱭᱨᱮᱠᱴ ᱩᱱᱤ ᱥᱟᱞᱟᱜ ᱜᱮᱞᱤᱧ ᱜᱚᱞᱯᱚ ᱚᱪᱚ ᱵᱮᱱᱟ᱾
ᱴᱷᱤᱠ ᱟᱨ ᱥᱟᱞᱟᱜ ᱛᱮ ᱟᱵᱮᱱ ᱦᱚᱸ ᱦᱮᱡ ᱛᱚᱨᱟᱜ ᱵᱮᱱ᱾
ᱦᱮᱸ ᱟᱫᱚ ᱚᱱᱟ ᱫᱚ ᱱᱮᱦᱚᱲ ᱫᱚ ᱤᱫᱤᱭᱟᱭ ᱥᱮ ᱵᱟᱭ ᱤᱫᱤᱭᱟᱭ ᱮᱱᱛᱮᱫ᱾
ᱵᱟᱝᱟ ᱵᱚᱞᱮ ᱡᱮ ᱤᱱᱟᱹᱜ ᱡᱷᱟᱹᱞ ᱠᱷᱚᱡ ᱟᱵᱮᱱ ᱵᱮᱱ ᱥᱚᱢᱯᱚᱨᱠᱚ ᱠᱮᱫᱟ ᱟᱨ ᱟᱵᱮᱱ ᱦᱚᱸ ᱱᱚᱸᱰᱮ ᱢᱮᱱᱟᱜ ᱠᱚ ᱛᱟᱵᱮᱱᱟ ᱟᱵᱚ ᱨᱮᱱ ᱜᱟᱛᱮ ᱠᱚ ᱩᱱᱠᱩ ᱠᱚ ᱥᱟᱞᱟᱜ ᱧᱟᱯᱟᱢ ᱦᱩᱭᱩᱜᱼᱟ᱾ ᱟᱜ
ᱮᱢᱱᱤ ᱜᱮ ᱦᱟᱴ ᱵᱟᱡᱟᱨ ᱠᱚᱨᱮ ᱫᱚ ᱧᱟᱯᱟᱢ ᱵᱟᱲᱟ ᱦᱩᱭᱩᱜ ᱜᱮᱭᱟ᱾ ᱟᱫᱚ ᱩᱱᱤ ᱫᱚ ᱫᱟᱹᱢᱤ ᱧᱚᱜ ᱦᱚᱲ ᱛᱚ᱾ ᱫᱟᱹᱢᱤ ᱵᱚᱞᱛᱮ ᱫᱚ ᱟᱨᱠᱤ ᱫᱤᱥᱚᱢ ᱨᱮᱱ ᱦᱚᱲ ᱠᱚ ᱮᱭᱟ ᱟᱫᱚ ᱱᱮᱦᱚᱲ ᱫᱚ ᱮᱭ ᱜᱚᱞᱯᱷᱚᱣᱟᱭ ᱠᱷᱟᱡ ᱫᱚ ᱜᱚᱞᱯᱷᱚᱭ ᱜᱮᱭᱟ ᱟᱫᱚ ᱮᱢᱱᱤ ᱡᱮ ᱮᱢᱱᱤ ᱜᱚᱞᱯᱷᱚ ᱚᱱᱠᱟ ᱫᱚ ᱟᱫᱚ ᱪᱮᱜᱠᱟ ᱵᱮᱱ ᱜᱚᱞᱯᱷᱚᱭ
ᱴᱷᱤᱠ ᱜᱮᱭᱟ ᱟᱫᱚ ᱫᱤᱱ ᱠᱚ ᱱᱚᱣᱟ ᱡᱟᱹᱯᱩᱫ ᱠᱚ ᱯᱟᱨᱚᱢ ᱵᱟᱲᱟ ᱞᱮᱱ ᱜᱮ ᱵᱚᱞᱮ ᱚᱱᱟ ᱫᱤᱵᱤ ᱠᱚ ᱛᱮ ᱥᱮ ᱱᱚᱣᱟ ᱟᱵᱚᱣᱟᱜ ᱤᱭᱟᱹ ᱠᱚ ᱨᱮ ᱦᱚᱸ ᱵᱚᱞᱮ ᱯᱚᱨᱚᱵᱽ ᱠᱚᱨᱮ ᱦᱚᱸ ᱱᱚᱛᱮᱱᱟᱜ ᱡᱟᱦᱟᱸ ᱠᱚ ᱢᱟᱱᱮ ᱤᱭᱟᱹ ᱠᱚ ᱦᱩᱭᱩᱜ ᱵᱟᱲᱟᱜ ᱜᱮᱭᱟ ᱵᱚᱞᱮ ᱢᱤᱴᱤᱱ ᱠᱚ ᱚᱱᱠᱟᱱᱟᱜ ᱯᱨᱳᱜᱽᱨᱟᱢ᱾
ᱦᱩᱸ ᱦᱩᱸ᱾
ᱛᱚᱵᱮᱭᱟ ᱱᱟᱦᱟᱜ ᱞᱤᱧ ᱠᱟᱛᱷᱟᱜᱼᱟ ᱵᱚᱞᱮ ᱟᱨ ᱱᱟᱦᱟᱜ ᱞᱤᱧ ᱵᱟᱰᱟᱭ ᱚᱪᱚ ᱵᱤᱱᱟ᱾
ᱴᱷᱤᱠ ᱜᱮᱭᱟ, ᱦᱮᱸ-ᱦᱮᱸ ᱴᱷᱤᱠ ᱜᱮᱭᱟ᱾
ᱟᱨᱟ ᱡᱚᱢ ᱵᱟᱲᱟ ᱠᱚᱫᱚ ᱦᱩᱭᱮᱱ ᱛᱟᱵᱮᱱᱟ?
ᱵᱟ ᱵᱟᱝ ᱟᱸᱡᱚᱢ ᱦᱩᱭ ᱟᱠᱟᱱ ᱛᱮᱜᱮ ᱥᱮ ᱥᱚᱢᱟᱹᱥᱟ ᱫᱚ ᱦᱩᱭ ᱟᱠᱟᱱᱟ
ᱟᱪᱪᱷᱟ ᱴᱷᱤᱠ ᱜᱮᱭᱟ ᱟᱫᱚ ᱟᱸ ᱵᱟᱵᱮᱱ ᱦᱮᱜ ᱵᱟᱲᱟ ᱟᱠᱟᱱᱟ ᱥᱮ ᱱᱚᱛᱮ ᱢᱟ᱾
ᱵᱟᱝ ᱟᱱᱛᱮ ᱫᱚ ᱤᱭᱟᱹ ᱦᱟᱹᱵᱤᱡ ᱢᱟᱞᱫᱟ ᱦᱟᱹᱵᱤᱡ ᱪᱟᱞᱟᱣ ᱵᱟᱲᱟ ᱦᱩᱭ ᱟᱠᱟᱱᱟ᱾
ᱚᱦ
ᱢᱟᱞᱫᱟ ᱦᱟᱵᱤᱡ ᱪᱮᱫ ᱪᱤᱠᱟᱹᱭᱮᱱᱟ
ᱱᱚᱛᱮ ᱨᱮ ᱚᱱᱟ ᱪᱟᱭ ᱵᱟᱜᱟᱱ ᱠᱚᱨᱮ ᱞᱤᱧ ᱟᱫᱮᱨ ᱠᱮᱵᱮᱱᱟ᱾
ᱚᱱᱟ ᱢᱟ ᱦᱮᱸ ᱜᱮ, ᱟᱵᱮᱱ ᱛᱟᱦᱚᱞᱮ ᱯᱚᱨᱚᱜᱽᱨᱟᱢ ᱧᱮᱞ ᱵᱮᱱ ᱱᱩᱭ ᱥᱟᱞᱟᱜ ᱜᱚᱞᱯᱷᱚᱭ ᱦᱩᱭᱩᱜᱼᱟ, ᱪᱮᱫ ᱞᱮᱠᱟᱭ ᱞᱟᱹᱭ ᱮᱫᱟ᱾
ᱟᱨ ᱱᱚᱠᱟ ᱟᱵᱮᱱᱟᱜ ᱡᱟᱦᱟᱱᱟᱜ ᱠᱚ ᱥᱳᱥᱟᱞ ᱢᱤᱰᱤᱭᱟ ᱠᱚ ᱯᱮᱞᱮᱴᱯᱷᱚᱨᱚᱢ ᱠᱚ ᱵᱟᱹᱱᱩᱜ ᱛᱟᱵᱚᱱᱟ ᱱᱚᱣᱟ ᱡᱮᱞᱮᱠᱟ ᱯᱷᱮᱥᱵᱩᱠ, ᱴᱩᱭᱴᱟᱨ, ᱤᱱᱥᱴᱟᱜᱨᱟᱢ ᱠᱚ?
ᱦᱮᱸ ᱢᱮᱱᱟᱜᱼᱟ, ᱯᱷᱮᱥᱵᱩᱠ ᱢᱮᱱᱟᱜᱼᱟ᱾
ᱟᱪᱪᱷᱟ᱾
ᱯᱷᱮᱥᱵᱩᱠ ᱢᱮᱱᱟᱜᱼᱟ᱾
ᱨᱤᱞ ᱠᱚ ᱡᱟᱦᱟᱸ ᱵᱷᱤᱰᱭᱳ ᱠᱚᱵᱮᱱ ᱵᱮᱱᱟᱣ ᱜᱮᱭᱟ ᱥᱮ ᱵᱟᱝ-ᱟ?
ᱵᱟᱝ, ᱚᱱᱠᱟ ᱵᱷᱤᱰᱭᱳ ᱫᱚ ᱵᱟᱝ ᱵᱮᱱᱟᱣ ᱦᱩᱭᱩᱜᱼᱟ᱾
ᱴᱷᱤᱠ ᱜᱮᱭᱟ ᱟᱯᱮ ᱥᱮᱫ ᱨᱮᱱ ᱟᱨ ᱚᱱᱠᱟ ᱡᱟᱦᱟᱸᱭ ᱠᱚ ᱚᱱᱠᱟ ᱯᱷᱮᱢᱟᱥ ᱧᱚᱜ ᱥᱤᱝᱜᱟᱨ ᱥᱮ ᱰᱟᱱᱥᱟᱨ ᱠᱚᱫᱚ ᱟᱨ ᱚᱠᱚᱭ ᱠᱚ ᱢᱮᱱᱟᱜ ᱠᱚᱣᱟ?
ᱢᱮᱱᱟᱜ ᱠᱚᱣᱟ ᱱᱩᱭ ᱟᱸᱡᱚᱢ ᱟᱠᱟᱫᱟ ᱵᱮᱱ ᱥᱚᱨᱚᱥᱚᱛᱤ ᱦᱟᱸᱥᱫᱟᱜ?
ᱵᱟᱝ, ᱩᱱᱤ ᱫᱚ ᱱᱟᱦᱟᱜ ᱰᱟᱱᱥᱟᱨ ᱠᱟᱱᱟᱭ?
ᱰᱮᱱᱥᱟᱨ ᱫᱚ ᱵᱟᱝ, ᱦᱮᱸ ᱤᱭᱟᱹ ᱥᱤᱝᱜᱟᱨ ᱠᱟᱱᱟᱭ ᱟᱨᱠᱤ᱾
ᱚ, ᱟᱪᱷᱟ᱾
ᱟᱵᱮᱱ ᱥᱟᱨᱪ ᱵᱮᱱᱥᱮ ᱥᱚᱨᱚᱥᱚᱛᱤ ᱦᱟᱸᱥᱫᱟ᱾
ᱟᱪᱷᱟ ᱞᱤᱧ ᱥᱟᱨᱥᱟ ᱱᱟᱦᱟᱸᱜ ᱟᱨ ᱧᱮᱞ ᱦᱩᱭᱩᱜᱼᱟ ᱱᱟᱦᱟᱸᱜ ᱯᱚᱨᱮ ᱧᱚᱜ᱾ ᱟᱨ
ᱟᱨ ᱤᱧᱴᱮᱱ ᱠᱚᱫᱚ ᱮᱢᱱᱤ ᱟᱨᱠᱤ ᱤᱭᱟᱹ ᱠᱚᱫᱚ ᱢᱮᱱᱟᱜ ᱠᱚᱜᱮᱭᱟ᱾ ᱡᱟᱦᱟᱸᱭ ᱠᱚ ᱢᱮᱛᱟᱭᱟ ᱢᱩᱞᱤᱱᱫᱽᱨᱚ ᱢᱩᱨᱢᱩ᱾
ᱦᱮᱸ᱾
ᱡᱟᱦᱟᱸᱭ ᱥᱮᱨᱮᱧ ᱠᱟᱜ ᱟᱢᱫᱚ ᱦᱤᱲᱤᱧ ᱠᱟᱹᱧ ᱢᱮ ᱯᱟᱜᱽᱞᱟ᱾
ᱟᱪᱪᱷᱟ᱾
ᱩᱱᱤ ᱦᱚᱸ ᱩᱱᱤ ᱫᱚ ᱥᱩᱨ ᱨᱮᱱ ᱜᱮ ᱢᱮᱱ ᱜᱟᱱᱚᱜᱼᱟ᱾ ᱯᱟᱸᱪ ᱠᱤᱞᱳ ᱪᱟᱨ ᱠᱤᱞᱳᱢᱤᱴᱟᱨ ᱜᱟᱱᱮ ᱦᱩᱭᱩᱜ ᱠᱟᱱᱟ᱾
ᱦᱮᱸ᱾
ᱢᱮᱱᱟᱜ ᱠᱚᱣᱟ ᱢᱮᱱᱟᱜ ᱫᱚ ᱟᱫᱚ ᱟᱵᱮᱱ ᱯᱨᱳᱜᱨᱟᱢ ᱱᱚᱠᱟ ᱧᱮᱞ ᱞᱮᱵᱮᱱ ᱥᱮ᱾
ᱴᱷᱤᱠ᱾
ᱧᱮᱞ ᱦᱩᱭᱩᱜᱼᱟ ᱚᱱᱟ ᱯᱨᱳᱜᱨᱟᱢ ᱠᱚ᱾
ᱟᱵᱮᱱ ᱢᱤᱫᱴᱮᱡ ᱥᱟᱨᱪ ᱠᱟᱛᱮ ᱤᱭᱩᱴᱩᱵᱽ ᱨᱮ ᱥᱟᱨᱪ ᱵᱮᱱ ᱦᱮᱸ
ᱴᱷᱤᱠ
ᱮ ᱢᱚᱞᱤᱱᱫᱨᱚᱱᱟᱛᱷ ᱢᱩᱨᱢᱩ
ᱦᱮᱸ
ᱩᱱᱤ ᱢᱤᱫᱴᱮᱡ ᱟᱵᱚ ᱥᱟᱱᱛᱟᱲ ᱢᱟᱱᱮ ᱥᱤᱝᱜᱟᱨ ᱠᱟᱱ ᱜᱮᱭᱟᱭ
ᱦᱮᱸ
ᱦᱮᱸ ᱟᱨ ᱥᱚᱨᱚᱥᱚᱛᱤ ᱦᱟᱸᱥᱫᱟᱜ ᱟᱨ ᱠᱚᱞᱯᱚᱱᱟ ᱫᱚ ᱵᱮᱱ ᱨᱩᱢᱼᱮ ᱜᱮᱭᱟ
ᱦᱮᱸ
ᱠᱚ
ᱟᱨ ᱱᱩᱠᱩ ᱰᱟᱱᱥᱟᱨ ᱠᱚ ᱡᱟᱦᱟᱸ ᱠᱚ ᱛᱟᱦᱮᱱ ᱫᱚ ᱚᱱᱮ ᱵᱚᱞᱮ ᱡᱮ ᱮᱞᱵᱟᱢ ᱦᱤᱨᱳ ᱠᱚ ᱦᱤᱨᱳᱭᱤᱱ ᱠᱚ
ᱦᱤᱨᱳ ᱞᱮᱠᱟᱱ ᱤᱡ